ᱦᱮ ᱜᱚᱢᱠᱮ ᱚᱠᱟ ᱞᱮᱠᱟ ᱦᱩᱸᱢ ᱱᱟᱯᱟᱭ ᱜᱮ ᱟᱯᱮ ᱜᱮ ᱪᱮᱫ ᱞᱮᱠᱟ?
ᱦᱮᱸ ᱜᱚᱝᱠᱮ ᱱᱟᱯᱟᱭ ᱜᱮ᱾
ᱳ ᱟᱪᱪᱷᱟ ᱢᱚᱡ ᱜᱮᱭᱟ᱾
ᱪᱮᱫ ᱯᱮ ᱪᱤᱠᱟ. ᱭᱮᱫᱟ ᱜᱚᱢᱠᱮ ᱛᱟᱦᱚᱞᱮ?
ᱦᱳᱭ ᱫᱩᱲᱩᱵ ᱦᱩᱭᱩ ᱟᱠᱟᱱᱟ ᱫᱟᱜ ᱮᱫᱟᱭ᱾ ᱦᱮᱸ ᱚᱱᱛᱮ ᱪᱤᱠᱟ ᱫᱟᱜ ᱡᱟᱹᱲᱤ ᱠᱚ?
ᱦᱮᱸ ᱫᱟᱜ ᱡᱟᱹᱲᱤ ᱠᱚ ᱱᱟᱯᱟᱭ ᱜᱮ᱾ ᱦᱩᱭᱩᱜ ᱠᱟᱱᱟ ᱟᱯᱟᱛᱚᱛᱚ
ᱟᱪᱪᱷᱟ
ᱛᱟᱦᱚᱞᱮ ᱛᱚᱞᱟ ᱠᱚᱫᱚ ᱛᱤᱱᱟᱹᱜ ᱢᱟᱨᱟᱝ ᱦᱟᱨᱟ ᱜᱚᱫ ᱮᱱᱟ ᱾
ᱦᱮᱸ ᱟᱨ
ᱦᱮᱸ ᱫᱤᱱ ᱯᱥᱟᱱᱚᱭ ᱦᱩᱸᱢ, ᱱᱚᱛᱮ ᱫᱚ ᱦᱮᱸ ᱮᱱᱛᱮ ᱵᱤᱥᱤ ᱫᱟᱜ ᱵᱚᱞᱛᱮ ᱢᱟᱱᱮ ᱦᱩᱞ ᱢᱟᱦᱟ ᱯᱚᱨᱮ ᱜᱮ ᱛᱚ ᱫᱟᱜ ᱮᱫᱟᱭ ᱯᱚᱛᱤ ᱫᱤᱱ ᱦᱚᱞ ᱢᱟᱦᱟ ᱯᱚᱨᱮ ᱯᱮ ᱯᱩᱱ ᱫᱤᱱ ᱦᱩᱭ ᱟᱠᱟᱱᱟ ᱛᱚᱞᱟ ᱜᱤᱰᱤ ᱠᱟᱛᱮᱫ
ᱟᱪᱪᱷᱟ ᱢᱟᱱᱮ ᱮᱠᱷᱚᱱᱚ ᱛᱟᱦᱚᱞᱮ ᱦᱚᱸ ᱦᱩᱰᱤᱧ ᱜᱮᱭᱟ᱾
ᱦᱮᱸ ᱦᱮᱸ ᱦᱮᱸ ᱮᱠᱷᱚᱱᱳ ᱛᱮᱢᱚᱱ ᱫᱚ ᱟᱹᱣᱨᱤ ᱞᱟᱹᱴᱩᱜᱼᱟ᱾ ᱛᱚ ᱚᱱᱛᱮ ᱫᱚ ᱨᱚᱦᱚᱭ ᱠᱚᱫᱚ ᱥᱩᱨᱩ ᱠᱟᱱᱟ ᱥᱮ
ᱨᱚᱦᱚᱭ ᱫᱚ ᱮᱠᱷᱚᱱᱳ ᱠᱟᱹᱴᱤᱡ ᱫᱮᱨᱤ ᱧᱚᱜ ᱜᱮᱭᱟ ᱟᱨ ᱫᱟᱜ ᱠᱚᱦᱚᱸ ᱚᱱᱠᱟ ᱵᱟᱹᱫᱽ ᱨᱮ ᱟᱹᱣᱨᱤᱭᱟᱜᱼᱟ ᱟᱨ ᱛᱚᱞᱟ ᱠᱚᱫᱚ ᱦᱩᱭ ᱠᱟᱱᱟ᱾
ᱟᱪᱪᱷᱟ ᱱᱮᱛᱮ ᱫᱚ ᱵᱷᱟᱜᱮ ᱜᱮ ᱫᱟᱜ ᱠᱮᱜᱼᱟᱭ ᱛᱚ ᱵᱟᱹᱫᱽ ᱠᱚ ᱵᱮᱥ ᱯᱮᱨᱮᱡ ᱟᱠᱟᱱᱟ ᱜᱟᱹᱰ
ᱟᱪᱪᱷᱟ ᱟᱪᱪᱷᱟ ᱜᱚᱝᱠᱮ ᱛᱟᱦᱚᱞᱮ ᱧᱩᱛᱩᱢ ᱦᱮᱸ ᱞᱟᱹᱭᱫᱟᱹᱧ ᱧᱩᱛᱩᱢ ᱫᱚ ᱧᱩᱛᱩᱢ ᱫᱚ ᱪᱮᱫ ᱛᱟᱵᱤᱱ?
ᱤᱧ ᱥᱩᱵᱷᱚᱫᱤᱯ
ᱟᱪᱪᱷᱟ ᱟᱪᱪᱷᱟ, ᱟᱪᱪᱷᱟ ᱟᱹᱞᱤᱧᱟᱜ ᱫᱚ ᱛᱟᱨᱟᱥ ᱦᱟᱸᱥᱫᱟ᱾
ᱟᱪᱪᱷᱟ ᱚᱠᱟ ᱰᱤᱥᱴᱤᱠ ᱯᱟᱲᱟᱜ ᱠᱟᱱᱟ ᱟᱮᱭᱟᱜ ᱟᱹᱛᱩ ᱫᱤᱥᱚᱢ ᱫᱚ᱾
ᱟᱞᱮᱫ ᱫᱚ ᱡᱷᱟᱲᱜᱨᱟᱢ ᱰᱤᱥᱴᱤᱠ ᱯᱟᱲᱟᱜ ᱠᱟᱱᱟ᱾
ᱡᱷᱟᱲᱜᱨᱟᱢ
ᱦᱳᱭ ᱟᱯᱮ ᱫᱚ?
ᱵᱟᱸᱠᱩᱲᱟ᱾
ᱵᱟᱸᱠᱩᱲᱟ᱾
ᱦᱩᱸ ᱦᱩᱸ ᱦᱩᱸ
ᱚᱞᱚᱜ ᱠᱚᱫᱚ ᱛᱟᱦᱚᱞᱮ᱾
ᱦᱮᱸ ᱦᱩᱭᱩᱜ ᱠᱟᱱᱟ ᱚᱞᱚᱜ ᱠᱚ᱾
ᱚᱠᱟᱨᱮ
ᱵᱟᱸᱠᱩᱲᱟ ᱨᱮ ᱜᱮ᱾
ᱵᱟᱸᱠᱩᱲᱟ ᱤᱭᱩᱱᱤᱵᱷᱟᱨᱥᱤᱴᱤ ᱨᱮ᱾
ᱵᱟᱝ ᱤᱧ ᱫᱚ ᱢᱟᱱᱮ ᱪᱮᱫ ᱞᱤᱧ ᱞᱟᱹᱭᱟ ᱵᱟᱝᱞᱟ ᱛᱮᱜᱮᱞᱤᱧ ᱯᱟᱲᱦᱟᱜ ᱠᱟᱱᱟ᱾
ᱟᱪᱪᱷᱟ ᱟᱪᱪᱷᱟ ᱵᱟᱝᱞᱟ ᱛᱮᱵᱤᱱ ᱯᱟᱲᱦᱟᱜ ᱠᱟᱱᱟ᱾ ᱚ ᱛᱤᱱᱟᱹᱜ ᱛᱤᱱᱟᱹᱜ ᱡᱷᱟᱹᱞ ᱫᱚ ᱦᱩᱭ ᱠᱟᱱᱟ᱾
ᱱᱮ ᱤᱭᱟ. ᱯᱷᱟᱥᱴ ᱤᱭᱟᱨ ᱦᱩᱭᱩᱜ ᱞᱟᱹᱜᱤᱫ᱾
ᱟᱪᱪᱷᱟ ᱟᱪᱪᱷᱟ ᱮ ᱱᱤ ᱱᱤᱭᱮ᱾
ᱦᱮᱸ ᱦᱮᱸ ᱱᱤᱭᱟᱹᱫᱷᱟᱣ ᱦᱮᱸ ᱮᱰᱢᱤᱥᱚᱱ ᱦᱩᱭ ᱠᱟᱱᱟ ᱟᱵᱤᱱ᱾
ᱚ ᱟᱹᱞᱤᱧ ᱫᱚ ᱦᱩᱭᱱᱟ ᱯᱷᱳᱨ᱾ ᱯᱷᱳᱨᱛᱷ ᱥᱮᱢᱤᱥᱴᱟᱨ᱾
ᱚᱸ ᱥᱟᱣᱛᱟᱞᱤ ᱛᱮᱜᱮ ᱵᱤᱱ ᱯᱟᱲᱦᱟᱜᱼᱟ᱾
ᱦᱳᱭ ᱦᱳᱭ ᱥᱟᱱᱛᱟᱞᱤ ᱛᱮᱜᱮᱞᱤᱧ ᱯᱟᱲᱦᱟᱜᱼᱟ᱾
ᱟᱪᱪᱷᱟ ᱟᱨ ᱯᱟᱲᱦᱟᱣ ᱫᱚ ᱚᱠᱟᱨᱮ᱾
ᱦᱮᱸ ᱯᱟᱲᱦᱟᱣ ᱫᱚ ᱚᱱᱮ ᱞᱟᱞᱜᱚᱲ ᱨᱮ᱾
ᱚ
ᱞᱟᱞᱜᱚᱲ ᱥᱟᱱᱛᱟᱞᱤ ᱢᱤᱰᱤᱭᱟᱢ ᱠᱚᱞᱮᱡᱽ᱾
ᱦᱮᱸ ᱦᱮᱸ ᱟᱸᱡᱚᱢ ᱟᱠᱜᱼᱟ ᱞᱤᱧ ᱢᱟᱱᱮ ᱞᱟᱦᱟ ᱨᱮ ᱢᱮᱱᱟᱜ ᱠᱚᱣᱟ ᱜᱟᱛᱮ ᱜᱤᱫᱽᱨᱟᱹ ᱠᱚ ᱾
ᱦᱮᱸ ᱞᱟᱞᱜᱚᱲ ᱥᱩᱫᱩ ᱱᱚᱰᱮ ᱫᱚ ᱵᱮᱥᱤᱨ ᱵᱷᱟᱜ ᱜᱮ ᱥᱟᱱᱛᱟᱞᱤ ᱢᱤᱰᱤᱭᱟᱢ᱾
ᱦᱮᱸ ᱚᱱᱛᱮ ᱢᱟᱱᱮ᱾ ᱞᱟᱦᱟ ᱛᱮᱜ ᱠᱚ ᱢᱮᱱᱟ ᱟᱞᱮᱨᱮ ᱨᱮᱱ ᱥᱤᱱᱤᱭᱟᱨ ᱠᱚ ᱩᱱᱠᱩ᱾ ᱚᱱᱛᱮ ᱜᱮᱠᱚ ᱪᱟᱞᱟᱣ ᱠᱟᱱᱟ ᱞᱟᱞᱜᱚᱲ ᱥᱮᱫ ᱜᱮ᱾
ᱟᱪᱪᱷᱟ ᱟᱪᱪᱷᱟ᱾
ᱟᱨᱚ ᱞᱟᱞᱜᱚᱲ ᱠᱷᱚᱱ ᱟᱨᱚ ᱞᱟᱞᱜᱚᱲ ᱠᱷᱚᱱ, ᱦᱚᱸ ᱟᱨᱚ ᱵᱟᱸᱠᱩᱲᱟ ᱤᱭᱩᱱᱤᱵᱷᱟᱨᱥᱤᱴᱤ ᱠᱚ ᱦᱮᱡ ᱟᱠᱟᱱᱟ᱾
ᱦᱳᱭ ᱞᱟᱞᱜᱚᱲ ᱠᱚᱞᱮᱡᱽ ᱠᱷᱚᱱᱟᱜ ᱦᱟᱱᱟ ᱵᱟᱸᱠᱩᱲᱟ ᱤᱭᱩᱱᱤᱵᱷᱟᱨᱥᱤᱴᱤ᱾
ᱦᱮᱸ ᱦᱮᱡ ᱵᱟᱲᱟ ᱟᱠᱟᱱᱟ ᱠᱚ ᱦᱮᱡ ᱠᱟᱱᱟ ᱠᱚ ᱢᱟᱱᱮ ᱛᱟᱦᱮᱱ ᱱᱮᱛᱟᱨ ᱫᱚᱠᱚ ᱯᱟᱲᱦᱟᱜ ᱠᱟᱱᱟ ᱤᱭᱩᱱᱤᱵᱷᱟᱨᱥᱤᱴᱤ ᱨᱮᱜᱮ᱾
ᱦᱮᱸ ᱦᱮᱸ ᱚᱱᱟ ᱠᱚᱨᱮ ᱵᱟᱸᱠᱩᱲᱟ ᱦᱮᱸ ᱵᱟᱸᱠᱩᱲᱟ ᱨᱮ᱾ ᱵᱟᱸᱠᱩᱲᱟ ᱨᱮᱦᱚᱸ ᱢᱮᱱᱟᱜ ᱠᱚᱣᱟ ᱟᱵᱚ ᱩᱯᱨᱩᱢ ᱠᱚ ᱟᱞᱮ ᱠᱮᱞᱟᱥᱢᱮᱴ ᱠᱚ ᱢᱮᱱᱟᱜ ᱠᱚᱣᱟ᱾ ᱥᱟᱱᱛᱟᱞᱤ ᱛᱮᱠᱚ ᱯᱟᱲᱦᱟᱜᱼᱟ ᱟᱨᱠᱤ᱾
ᱦᱮᱸ ᱟᱱᱛᱮ ᱢᱟᱱᱮ᱾ ᱢᱟᱱᱮ ᱟᱢ ᱥᱟᱛᱮᱜᱮ ᱢᱟᱱᱮ ᱤᱧ ᱫᱟᱫᱟ ᱦᱚ ᱯᱟᱲᱦᱟᱜᱼᱟ᱾ ᱩᱱᱤ ᱯᱷᱳᱨ ᱪᱟᱜ ᱠᱟᱱ ᱛᱟᱸᱦᱮ ᱵᱟᱸᱠᱩᱲᱟ ᱩᱱᱤ ᱫᱚ᱾
ᱚ ᱵᱟᱸᱠᱩᱲᱟ ᱨᱮ ᱚ ᱪᱮᱫ ᱵᱟᱝᱞᱟ ᱛᱮ ᱥᱮ ᱥᱟᱱᱛᱟᱞᱤ ᱢᱤᱰᱤᱭᱟᱢ ᱛᱮ
ᱟᱫᱚ ᱟᱭᱨᱮᱱ ᱟᱭᱨᱮᱱ ᱜᱟᱛᱮ ᱥᱟᱛᱮ ᱫᱚ ᱩᱯᱨᱩᱢ ᱫᱚ ᱢᱮᱱᱟᱜ ᱛᱤᱧᱟᱹ ᱟᱨ ᱦᱟᱱᱛᱮ ᱠᱚᱨᱮᱱ ᱠᱚ ᱢᱟᱱᱮ ᱢᱮᱱᱟᱜ ᱠᱚᱣᱟ ᱞᱟᱹᱭ
ᱟᱪᱪᱷᱟ ᱟᱪᱪᱷᱟ ᱟᱪᱪᱷᱟ,
ᱛᱟᱦᱚᱞᱮ ᱟᱢᱫᱚ ᱞᱟᱦᱟ ᱠᱷᱚᱱ ᱜᱮ ᱵᱟᱝᱞᱟ ᱢᱤᱰᱤᱭᱟᱢ ᱛᱮ ᱥᱮ ᱥᱟᱱᱛᱟᱞᱤ ᱛᱮᱢ ᱯᱟᱲᱦᱟᱜ ᱛᱟᱦᱮᱸᱼᱟ? ᱵᱟᱝᱞᱟ ᱢᱤᱰᱤᱭᱟᱢ ᱛᱮ᱾
ᱦᱮᱸ ᱠᱟᱹᱴᱤᱡ ᱠᱷᱚᱱ ᱜᱮ ᱵᱟᱝᱞᱟ ᱢᱤᱰᱤᱭᱟᱢ ᱛᱮᱤᱧ ᱯᱟᱲᱦᱟᱣ ᱟᱠᱟᱱᱟ᱾
ᱚ ᱛᱟᱦᱚᱞᱮ ᱥᱟᱱᱛᱟᱞᱤ ᱠᱚᱫᱚ ᱵᱟᱢ ᱵᱟᱲᱟᱭ ᱜᱮᱭᱟ?
ᱵᱟᱹᱧ ᱵᱟᱲᱟᱭ ᱜᱮᱭᱟ ᱢᱟᱱᱮ ᱥᱮᱤᱨᱟᱞᱟᱜᱟᱧ ᱠᱟᱹᱴᱤᱡ ᱫᱚ ᱢᱟᱱᱮ ᱛᱟᱯᱚᱨᱮ ᱞᱚᱠᱰᱟᱣᱩᱱ ᱨᱮ ᱞᱚᱠᱰᱟᱣᱩᱱ ᱯᱟᱨᱟᱣᱱᱟ ᱥᱮ, ᱛᱟᱨᱯᱚᱨᱮ ᱟᱫᱚ ᱴᱷᱤᱠ ᱟᱫᱚ ᱯᱟᱲᱦᱟᱣ ᱥᱮᱫ ᱟᱫᱚ ᱩᱱᱟᱹᱜ ᱵᱟᱝ ᱦᱩᱭ ᱞᱮᱱᱟ,
ᱚ ᱟᱪᱪᱷᱟ ᱟᱪᱪᱷᱟ ᱦᱩᱸ ᱦᱩᱸ
ᱵᱟᱠᱷᱟᱱ ᱥᱮᱬᱟ ᱢᱟᱱᱮ ᱤᱪᱪᱷᱟ ᱛᱟᱦᱮᱸ ᱠᱟᱱ ᱛᱤᱧᱟ ᱦᱮᱸ ᱞᱟᱹᱭ ᱵᱤᱱ,
ᱟᱞᱮ ᱥᱮᱫ ᱨᱮ ᱱᱚᱛᱮ ᱵᱩᱨᱩ ᱵᱚᱸᱜᱟ ᱠᱚ ᱦᱩᱭ ᱠᱟᱱ ᱫᱚ ᱵᱟᱲᱟᱭ ᱯᱮ ᱥᱮ ᱵᱟᱝ ᱜᱮ? ᱱᱚᱛᱮ ᱵᱩᱨᱩ ᱯᱟᱛᱟ ᱠᱚ ᱦᱩᱭᱩᱜ ᱠᱟᱱᱟ᱾
ᱵᱟ ᱵᱟ ᱵᱟᱝ ᱪᱟᱞᱟᱣ ᱵᱟᱝ ᱦᱩᱭ ᱠᱟᱱᱟ᱾
ᱚ ᱟᱪᱪᱷᱟ ᱟᱪᱪᱷᱟ, ᱦᱳᱭ ᱱᱚᱛᱮ ᱨᱮ ᱦᱳᱭ ᱠᱟᱱᱟ ᱦᱚᱞ ᱢᱟᱦᱟᱫᱷᱮᱨ, ᱚᱱᱛᱮ ᱵᱮᱞᱯᱟᱦᱟᱲᱤ᱾ ᱵᱟᱲᱟᱭ ᱟᱵᱤᱱ?
ᱵᱟᱝ ᱵᱟᱞᱤᱧ ᱵᱟᱲᱟᱭᱟ ᱚᱱᱟᱫᱚ,
ᱡᱮᱢᱚᱱ ᱪᱟᱞᱟᱣ ᱚᱱᱛᱮ ᱛᱚ ᱵᱟᱝ ᱦᱩᱭ ᱠᱟᱱᱟ,
ᱦᱮᱸ ᱦᱮᱸ
ᱱᱚᱛᱮ ᱤᱭᱟᱹ ᱵᱟᱸᱠᱩᱲᱟ ᱥᱮᱫ ᱵᱤᱱ ᱠᱟᱱᱟ ᱥᱮ ᱵᱟᱝ?
ᱵᱟᱸᱠᱩᱲᱟ ᱥᱮ ᱚᱱ ᱚᱱᱛᱮ ᱫᱚ ᱯᱷᱩᱞᱠᱩᱥᱢᱟ ᱫᱷᱟᱨᱤᱡ ᱞᱤᱧ ᱪᱟᱞᱟᱣᱼᱟ, ᱯᱷᱩᱞᱠᱩᱥᱢᱟ ᱟᱫᱚ ᱦᱟᱱᱛᱮ ᱫᱚ ᱵᱟᱞᱤᱧ ᱪᱟᱞᱟᱣ
ᱪᱮᱫ ᱠᱚ ᱪᱚ ᱠᱚ ᱞᱟᱹᱭᱼᱟ ᱵᱟᱞᱤᱧ ᱵᱟᱲᱟᱭᱟ ᱩᱱᱟᱹᱜ ᱫᱚ, ᱟ ᱟᱫᱚ ᱟᱹᱞᱤᱧ ᱫᱚ ᱯᱷᱩᱞᱠᱩᱥᱩᱢᱟ ᱫᱷᱟᱨᱤᱡ ᱢᱚᱴᱟᱢᱩᱴᱤ ᱟᱨᱠᱤ ᱦᱳᱭ, ᱟᱫᱚ ᱦᱟᱱᱛᱮ ᱫᱚ ᱞᱟᱦᱟ ᱥᱮᱫ ᱫᱚ ᱵᱟᱝ ᱪᱟᱞᱟᱣ ᱦᱩᱭ ᱟᱠᱟᱱᱟ᱾
ᱟᱹᱵᱤᱱ ᱱᱚᱛᱮ ᱵᱤᱱ ᱦᱮᱡᱼᱟ ᱡᱷᱟᱲᱜᱮᱨᱟᱢ ᱠᱚᱥᱮᱫ?
ᱡᱷᱟᱲᱜᱮᱨᱟᱢ ᱦᱟᱱᱮ ᱡᱮ ᱥᱮᱸᱫᱽᱨᱟ ᱠᱚ ᱦᱩᱭᱩᱜᱼᱟ ᱚᱱᱛᱮ ᱠᱤ?
ᱡᱷᱟᱲᱜᱮᱨᱟᱢ ᱵᱟ
ᱥᱚᱱᱟᱢᱩᱠᱷᱤ ᱚᱱᱟ ᱠᱚ,
ᱦᱮᱸ ᱱᱚᱣᱟ ᱱᱚᱣᱟ ᱥᱟᱭᱤᱰ ᱢᱟᱱᱮ ᱡᱷᱟᱲᱜᱮᱨᱟᱢ ᱰᱤᱥᱴᱤᱠ ᱜᱮ ᱯᱟᱲᱟᱜᱼᱟ, ᱟᱫᱚ ᱚᱱᱟ ᱫᱚ ᱠᱟᱹᱴᱤᱡ ᱟᱞᱮ ᱥᱮᱫ ᱠᱷᱚᱱ ᱠᱟᱹᱴᱤᱡ ᱡᱷᱟᱹᱞᱚᱜᱼᱟ ᱟᱨᱠᱤ
ᱚ ᱟᱪᱪᱷᱟ ᱢᱟᱱᱮ ᱥᱚᱱᱟᱢᱩᱠᱷᱤ ᱦᱟᱱᱛᱮ ᱜᱮᱛᱚ ᱥᱮ
ᱦᱳᱭ ᱦᱳᱭ ᱦᱳᱭ ᱚᱱᱟᱜᱮ, ᱢᱟᱱᱮ
ᱥᱮᱸᱫᱽᱨᱟ ᱵᱟᱠᱚ ᱪᱮᱠᱟᱜ ᱟᱠᱚ ᱚᱱᱛᱮ
ᱦᱮᱸ ᱦᱮᱸ ᱪᱟᱞᱟᱜ ᱜᱮᱭᱟ ᱟᱠᱚ ᱥᱮᱱ
ᱥᱮᱸᱫᱽᱨᱟ ᱞᱤᱧ ᱪᱟᱞᱟᱣ ᱵᱟᱲᱟ ᱟᱠᱟᱱᱟ ᱮᱱᱛᱮ
ᱚ ᱪᱮᱛᱮᱭᱚ
ᱱᱚᱜᱼᱚᱭ ᱱᱤᱭᱟᱹ ᱵᱟᱨ ᱥᱮᱸᱫᱽᱨᱟ ᱵᱟᱝ ᱦᱩᱭᱱᱟ᱾
ᱦᱮᱸ
ᱦᱮᱸ ᱮᱸ ᱛᱚᱠᱷᱚᱱ ᱪᱟᱞᱟᱣ ᱦᱩᱭ ᱞᱮᱱᱟ ᱥᱮᱸᱫᱽᱨᱟ ᱟᱫᱚ ᱚᱱᱛᱮ ᱫᱚ ᱴᱷᱤᱠ ᱪᱟᱞᱟᱣ ᱵᱟᱝ ᱦᱩᱭ ᱠᱟᱱᱟ ᱟᱨ ᱥᱮᱸᱫᱽᱨᱟ ᱥᱚᱸᱜᱮᱼᱟ ᱜᱮ ᱪᱟᱞᱟᱣ ᱦᱩᱭ ᱞᱮᱱᱟ᱾ ᱩᱸᱦ
ᱚ
ᱟᱨ ᱵᱟᱹᱠᱩᱲᱟ ᱥᱮᱫ ᱫᱚ ᱵᱟᱵᱤᱱ ᱦᱮᱡ ᱠᱟᱱᱟ ᱱᱟᱛᱮ
ᱵᱟᱝ ᱜᱮ ᱵᱟᱝ ᱜᱮ ᱵᱟᱝ ᱪᱟᱞᱟᱣ ᱦᱩᱭ ᱠᱟᱱᱟ᱾ ᱞᱟᱹᱭ ᱫᱟᱹᱞᱤᱧ ᱱᱚᱣᱟ ᱟᱹ ᱨᱚᱲ ᱨᱚᱲ ᱦᱞᱭᱩᱜ ᱠᱟᱱ ᱫᱚ ᱱᱚᱣᱟ ᱛᱤᱱ ᱫᱤᱱ ᱦᱩᱭ ᱠᱟᱱ ᱛᱟᱵᱤᱱᱟ ᱟᱹᱵᱤᱱ ᱫᱚ
ᱟᱹᱞᱤᱧᱟᱜ ᱫᱚ ᱱᱚᱜ ᱚᱭ ᱛᱤᱦᱤᱧ ᱛᱤᱱᱟᱹᱜ ᱥᱟᱛ ᱛᱟᱹᱨᱤᱠᱷ ᱱᱚᱜᱼᱚᱭ ᱢᱤᱫ ᱥᱚᱯᱛᱟ ᱜᱮ ᱦᱩᱭᱩᱜ ᱠᱟᱱ ᱛᱟᱞᱤᱧᱟ᱾
ᱢᱤᱫ ᱥᱚᱯᱛᱟ ᱦᱚ ᱜᱮ
ᱦᱩᱸ ᱯᱷᱚᱱ ᱮᱢ ᱨᱤᱥᱤᱯ ᱞᱮᱠᱷᱟᱱ
ᱵᱮᱥᱤ ᱫᱚ ᱵᱟᱝ ᱜᱮ
ᱟᱫᱚ ᱯᱷᱟᱠᱟ ᱴᱟᱹᱭᱤᱢ ᱵᱟᱝ ᱛᱟᱦᱮᱱ ᱠᱟᱱᱟ ᱛᱚ
ᱦᱮᱸ
ᱟᱫᱚ ᱟᱫᱚ ᱴᱟᱭᱤᱢ ᱟᱹᱰᱤ ᱱᱤᱛᱚᱜ ᱫᱚ ᱚᱲᱟᱜ ᱤᱧ ᱦᱮᱡ ᱟᱠᱟᱱᱛᱮ ᱠᱟᱹᱴᱤᱡ ᱯᱷᱟᱠᱟ ᱢᱤᱱᱟᱹᱧ
ᱚ ᱚᱲᱟᱜ ᱨᱮ ᱱᱤᱛᱚᱜ ᱫᱚ ᱢᱮᱱᱟᱜ ᱢᱮᱭ᱾
ᱦᱮᱸ ᱦᱮᱸ ᱟᱨᱼᱚ ᱜᱟᱯᱟᱨ ᱞᱟᱜᱤᱫᱞᱤᱧ ᱫᱟᱹᱲᱟᱞᱤᱧ
ᱟᱨ ᱡᱮ ᱚᱱᱟ ᱯᱷᱟᱠᱟ ᱨᱮ ᱢᱮᱱᱟᱜ ᱞᱮ ᱦᱟᱸᱰᱮ ᱛᱚ ᱪᱟᱞᱟᱣ ᱢᱟᱱᱮ ᱛᱟᱯᱚᱨᱮ ᱠᱮᱞᱟᱥ ᱮᱴᱮᱱ ᱦᱩᱭᱩᱜ ᱠᱟᱱᱟ ᱥᱮ ᱠᱮᱞᱟᱥ ᱮᱴᱮᱱ ᱦᱩᱭᱩᱜᱼᱟ᱾
ᱦᱮᱸ ᱦᱮᱸ ᱦᱮᱸ
ᱟᱫᱚ ᱚᱸᱰᱮ ᱵᱟᱲᱟ ᱛᱮ ᱜᱮ ᱞᱟᱸᱜᱟ ᱛᱟᱦᱮᱱᱟ ᱟᱨᱚ ᱛᱤᱱᱟᱹᱜ ᱟᱫᱚᱢ ᱯᱷᱳᱱ ᱠᱚᱢ ᱤᱭᱟᱹ ᱵᱟᱲᱟᱭᱟ᱾
ᱦᱮᱸ ᱦᱮᱸ ᱚᱱᱟ ᱦᱚᱸ ᱯᱷᱳᱱ ᱧᱮᱞ ᱞᱮᱠᱷᱟᱱ ᱫᱚ ᱵᱟᱝ ᱜᱟᱱᱚᱜᱼᱟ᱾
ᱦᱮᱸᱱᱟᱜᱼᱟ᱾
ᱦᱮᱸ ᱡᱚᱢ ᱧᱩ ᱪᱮᱫ ᱦᱳᱥᱴᱮ ᱨᱮ ᱥᱮ ᱢᱮᱥ ᱠᱚᱨᱮ
ᱢᱮᱥ ᱢᱮᱥ
ᱢᱮᱥ ᱨᱮ ᱢᱮᱥ ᱨᱮᱫᱚ ᱛᱟᱦᱚᱞᱮ ᱛᱚ ᱩᱛᱩ ᱫᱟᱠᱟ ᱤᱥᱤᱱ
ᱦᱮᱸ ᱦᱮᱸ ᱛᱟᱵᱚᱱ ᱞᱟᱜᱼᱟ ᱟᱫᱚ ᱩᱱᱟᱹᱜ ᱴᱟᱭᱤᱢ ᱫᱚ ᱵᱟᱝ ᱮᱢ ᱦᱩᱭᱩᱜ ᱠᱟᱱ ᱜᱮᱭᱟ᱾
ᱦᱮᱸ
ᱱᱚᱨᱢᱟᱞ ᱡᱚᱠᱷᱚᱱ ᱯᱷᱟᱠᱟ ᱞᱤᱧ ᱧᱟᱢ ᱮᱫᱟ ᱦᱮᱸ
ᱦᱳ ᱦᱳᱭᱛᱚ᱾
ᱦᱩ ᱤᱧ ᱦᱚ ᱵᱟᱹᱧ ᱵᱟᱲᱟᱭ ᱛᱟᱦᱮᱸᱫ ᱡᱮ ᱱᱚᱣᱟ ᱫᱚ ᱟᱫ ᱛᱚ ᱫᱟᱫᱟ ᱜᱮ ᱢᱮᱛᱟ ᱫᱤᱧᱟᱹ ᱚᱱᱮ ᱯᱷᱟᱸᱠᱟ ᱴᱟᱭᱤᱢ ᱡᱟᱜᱮᱢ ᱧᱟᱢᱟ᱾
ᱦᱮᱸ
ᱟᱫᱚ ᱚᱱᱟ ᱛᱮᱞᱤᱧ ᱠᱚᱨᱟᱣ ᱮᱫᱟ᱾
ᱟᱪᱪᱷᱟ ᱟᱪᱪᱷᱟ ᱦᱳᱭ
ᱚ
ᱛᱟᱦᱚᱞᱮ ᱠᱤᱱᱛᱩ ᱛᱤᱱ ᱠᱷᱚᱱ ᱵᱤᱱ ᱤᱭᱟᱹᱭᱮᱫᱟ ᱱᱚᱣᱟ ᱫᱚ᱾
ᱟᱹᱞᱤᱧ ᱫᱚ ᱱᱚᱜᱼᱚᱭ ᱫᱚ ᱵᱮᱥᱤ ᱫᱚ ᱵᱟᱝ ᱦᱩᱭᱩᱜᱼᱟ᱾ ᱠᱤᱡᱤ ᱫᱚᱞᱤᱧ ᱢᱟᱱᱮ ᱨᱮᱡᱤᱥᱴᱟᱨ ᱠᱚᱫᱚ ᱦᱳᱭ ᱞᱮᱱ ᱛᱟᱦᱮᱸᱼᱟ ᱟᱫᱚ ᱛᱮᱦᱮᱧ ᱜᱮ ᱱᱚᱜᱼᱚᱭ ᱯᱳᱭᱞᱳ ᱨᱚᱯᱚᱲᱮ ᱦᱩᱭᱩᱜ ᱠᱟᱱᱟ᱾
ᱟᱪᱪᱷᱟ
ᱦᱮᱸ ᱦᱮᱸ ᱦᱮᱸ ᱯᱟᱹᱭᱞᱟᱹ ᱞᱟᱦᱟ ᱠᱷᱚᱱ ᱢᱟᱱᱮ ᱜᱟᱛᱮ ᱜᱤᱫᱽᱨᱟᱹ ᱠᱚᱞᱮᱡᱽ ᱨᱮᱱ ᱠᱚ ᱞᱟᱹᱭ ᱵᱟᱲᱟᱭᱛᱚ ᱱᱚᱝᱠᱟ ᱱᱚᱝᱠᱟ ᱵᱷᱟᱜᱤ ᱵᱷᱟᱹᱜᱤ ᱜᱮᱭᱟ ᱦᱩᱭᱩᱜ ᱠᱟᱱᱟ ᱱᱤᱭᱟᱹ ᱠᱚᱛᱮ ᱜᱮ ᱢᱮᱥ ᱢᱮᱥ ᱨᱮᱱ ᱜᱤᱫᱽᱨᱟᱹ ᱠᱚ ᱢᱮᱱᱟᱜ ᱠᱚᱣᱟ ᱛᱚ ᱜᱟᱛᱮ ᱜᱤᱫᱽᱨᱟᱹ ᱠᱚ᱾ ᱞᱟᱸᱭ ᱟᱠᱚ ᱱᱤᱭᱟᱹ ᱛᱮᱜᱮ ᱯᱟᱨᱚᱢ ᱜᱚᱫᱚᱜᱼᱟ ᱡᱷᱚᱛᱚ ᱜᱮ ᱢᱟᱱᱮ ᱱᱚᱰᱮ ᱠᱷᱚᱱᱟᱜ ᱜᱮ ᱡᱚᱛᱚ ᱡᱚᱛᱚ ᱦᱩᱭᱩᱜᱼᱟ ᱟᱨᱠᱤ ᱢᱟᱱᱮ ᱥᱚᱢᱚᱭ ᱠᱟᱹᱴᱤᱡ ᱮᱢ ᱦᱩᱭᱩᱜ ᱛᱟᱢᱟ ᱤᱱᱟᱹᱨᱮ᱾
ᱦᱮᱸ ᱦᱩᱸ ᱦᱩᱸ ᱴᱟᱠ ᱴᱩᱠ ᱫᱚ ᱯᱟᱨᱚᱢ ᱦᱚᱪᱚᱭ ᱦᱩᱭᱩᱜ ᱠᱟᱱᱟ ᱧᱟᱢᱮᱫ ᱜᱮᱭᱟ᱾ ᱠᱚ ᱢᱟᱱᱮ ᱧᱮᱞ ᱠᱮᱜᱼᱟ ᱜᱨᱩᱯ ᱨᱮ ᱚᱱᱟ ᱯᱷᱳᱴᱳ ᱠᱚᱠᱚ ᱟᱲᱟᱜ ᱫᱟ ᱛᱚ ᱵᱷᱟᱜᱤ ᱜᱮ ᱠᱚ ᱧᱟᱢ ᱫᱟ᱾
ᱦᱮᱸ ᱦᱮᱸ
ᱩᱱᱠᱩ ᱮᱠᱴᱩ ᱢᱟᱱᱮ ᱴᱟᱭᱤᱢ ᱯᱩᱨᱟᱹ ᱥᱮ ᱠᱚ ᱮᱢᱠᱫᱟ ᱛᱚ ᱾
ᱦᱳᱭ ᱢᱟᱱᱮ ᱥᱚᱢᱚᱭ ᱚᱱᱠᱟ ᱮᱢ ᱦᱩᱭᱩᱜ ᱛᱟᱢᱟ ᱛᱚᱵᱮᱭᱱᱟ ᱵᱟᱠᱷᱟᱱ ᱫᱚ ᱟᱨ ᱵᱟᱝ
ᱵᱟᱝ ᱦᱩᱭᱩᱜᱼᱟ ᱛᱟᱭᱚᱢ ᱞᱮᱠᱷᱟᱱ ᱴᱷᱤᱠᱟᱹ ᱟᱨᱟᱢ ᱪᱮᱫ ᱦᱩᱭᱩᱜᱼᱟ᱾ ᱟᱫᱚ ᱱᱮ ᱦᱚᱲ ᱯᱟᱲᱦᱟᱜ ᱦᱩᱭᱩᱜ ᱠᱟᱱᱟ ᱥᱮ ᱟ ᱛᱮᱢᱚᱱ ᱴᱷᱤᱠ ᱟᱠᱟᱥᱮᱢ ᱤᱭᱟᱹ ᱵᱟᱲᱟᱭᱟ ᱵᱤᱥᱤ ᱦᱚᱸ ᱱᱟᱛᱮ ᱚᱱᱛᱮᱱᱟᱜ ᱠᱟᱹᱢᱤ ᱦᱚᱸ ᱠᱚᱨᱟᱣ ᱦᱳᱭᱳᱜ ᱛᱟᱢᱟ᱾ ᱥᱩᱫᱩ ᱱᱚᱛᱮ ᱧᱮᱞ ᱞᱮᱠᱷᱟᱱ ᱛᱚ ᱵᱟᱝ ᱜᱟᱱᱚᱜᱼᱟ᱾
ᱦᱮᱸ ᱦᱮᱸ ᱦᱮᱸ
ᱦᱩᱸ
ᱦᱮᱸᱛᱚ ᱜᱚᱝᱠᱮ ᱴᱟᱭᱤᱢ ᱠᱚ ᱛᱤᱱᱟᱹᱜ ᱜᱟᱱ ᱤᱧ ᱫᱚ ᱵᱟᱹᱧ ᱵᱟᱲᱟᱭᱟ᱾
ᱠᱟᱹᱴᱤᱡ ᱦᱩᱭᱩᱜᱼᱟ ᱟᱡ ᱛᱮᱜᱮ ᱚᱴᱳᱢᱮᱴᱤᱠ ᱟᱨ ᱚᱴᱳᱢᱮᱴᱤᱠ ᱠᱟᱴᱟᱜᱼᱟ᱾ ᱢᱟᱱᱮ ᱮᱜᱦᱮ ᱱᱤᱛᱚᱜ ᱦᱮᱸ ᱢᱟᱱᱮ ᱮᱛᱚ ᱫᱚᱥ ᱢᱤᱱᱤᱴ ᱢᱟᱱᱮ ᱥᱟᱲᱮ ᱫᱚᱥ ᱢᱤᱱᱤᱴ ᱜᱟᱱ ᱦᱩᱭ ᱠᱟᱱᱟ ᱢᱟᱱᱮ ᱵᱟᱨ ᱢᱤᱱᱤᱴ ᱜᱟᱱ ᱦᱩᱭᱩᱜ ᱞᱟᱜᱟᱜᱼᱟ᱾
ᱵᱟᱨᱚ ᱢᱤᱱᱤᱴ ᱜᱟᱱ ᱫᱚᱨᱠᱟᱨ᱾
ᱦᱮᱸ ᱵᱟᱨᱚ ᱢᱤᱱᱤᱴ ᱟᱡ ᱫᱚ ᱚᱴᱚᱢᱮᱴᱤᱠ ᱠᱟᱴᱟᱣ ᱜᱚᱫᱚᱜᱼᱟ ᱛᱚᱠᱷᱚᱱ ᱧᱮᱞᱟ᱾ ᱩᱸ ᱛᱟᱨᱯᱚ ᱨᱮ? ᱛᱟᱦᱞᱮ ᱟᱹᱵᱤᱱ ᱫᱚ ᱢᱮᱥ ᱫᱚ ᱵᱟᱵᱤᱱ ᱛᱟᱦᱮᱱ ᱜᱮᱭᱟ᱾
ᱵᱟᱝ ᱜᱮ ᱟᱹᱞᱤᱧ ᱫᱚ ᱢᱮᱥ ᱨᱮᱫᱚ ᱵᱟᱞᱤᱧ ᱛᱟᱦᱮᱱ ᱜᱮᱭᱟᱞᱤᱧ ᱦᱤᱡᱩᱜ ᱥᱮᱱᱚᱜ ᱜᱮᱭᱟᱞᱤᱧ ᱢᱟᱱᱮ ᱵᱮᱥᱤ ᱪᱮᱫ ᱵᱟᱝ ᱢᱟᱱᱮ ᱥᱟᱺᱜᱤᱧ ᱟ ᱛᱚ ᱥᱩᱨ ᱜᱮᱭᱟ ᱾
ᱚ ᱟᱪᱪᱷᱟ
ᱦᱮᱸ
ᱦᱩᱸ
ᱟᱫᱚ ᱵᱟᱥ ᱠᱚᱛᱮ ᱜᱮ ᱪᱟᱞᱟᱣ ᱵᱟᱲᱟ ᱦᱳᱭᱳᱜ ᱜᱮᱭᱟ ᱟᱨᱠᱤ
ᱦᱮᱸ᱾
ᱟᱹᱞᱤᱧ ᱫᱚ ᱚᱱᱟ ᱢᱮᱥ ᱨᱮᱜᱮ ᱛᱟᱦᱮᱱ ᱦᱩᱭᱩ ᱠᱟᱱᱟ᱾
ᱚ ᱚᱲᱟᱜ ᱫᱚ ᱛᱤᱱᱟᱹᱜ ᱛᱤᱱᱟᱹᱜ ᱥᱟᱺᱜᱤᱧ
ᱥᱟᱜᱤᱧᱚᱜᱼᱟ ᱵᱷᱟᱜᱮ ᱜᱮ
ᱛᱟᱯᱚᱨᱮ ᱵᱟᱥ ᱛᱮᱦᱚᱸ ᱪᱟᱞᱟᱜ ᱦᱤᱡᱩᱜ ᱢᱟᱱᱮ ᱢᱟᱱᱮ ᱥᱚᱢᱚᱥᱥᱟ ᱠᱟᱱᱟ ᱮ ᱴᱟᱭᱤᱢ ᱨᱮ ᱦᱤᱡᱩᱜ ᱦᱩᱭᱩᱜᱼᱟ ᱛᱚ, ᱵᱟᱝᱠᱷᱟᱱ ᱫᱚ ᱵᱟᱥ ᱯᱷᱮᱞ ᱦᱚᱪᱚ ᱢᱟᱱᱮ ᱛᱚ ᱥᱚᱢᱚᱥᱥᱟ ᱨᱮᱱᱟᱜ ᱥᱮᱥ ᱵᱟᱹᱱᱩᱜᱼᱟ᱾
ᱛᱟ ᱯᱚᱨᱮ ᱟᱨᱚ ᱪᱟᱞᱟ ᱦᱤᱡᱩᱜ ᱠᱚᱨᱛᱮ ᱜᱮᱞᱮ ᱟᱨᱚ ᱨᱮᱸᱜᱮᱜ ᱛᱟᱦᱮᱸ ᱪᱤᱠᱟᱹ ᱦᱩᱭᱩᱜ ᱛᱟᱢᱟ ᱛᱟᱫᱚ ᱚᱱᱟᱛᱮ ᱢᱮᱥ ᱨᱮ ᱵᱤᱥᱮᱥ ᱡᱟᱜᱮ ᱠᱷᱪᱟᱪ ᱦᱸ ᱦᱸ ᱡᱟ ᱜᱮᱢ ᱡᱚᱢᱟ ᱦᱟᱸᱜ ᱡᱚᱢ ᱛᱷᱚᱢ ᱵᱟᱢ ᱤᱭᱟᱹᱜ ᱟ ᱥᱮ ᱨᱮᱸᱜᱮᱜ ᱛᱮᱫᱚ ᱛᱟᱦᱮᱸ ᱵᱟᱝ ᱞᱟᱜᱟᱜᱼᱟ᱾
ᱟᱪᱪᱷᱟ ᱟᱪᱪᱷᱟ ᱟᱪᱪᱷᱟ ᱜᱚᱝᱠᱮ ᱟᱨ ᱢᱤᱫ ᱫᱷᱟᱣ ᱠᱚᱞ ᱜᱟᱱᱚᱜ ᱜᱮᱭᱟ?
ᱵᱟᱝ ᱦᱟᱯᱮᱭᱟᱜ ᱪᱟᱞᱟᱭᱞᱤᱧ ᱢᱮ ᱧᱮᱞ ᱵᱟᱝ ᱜᱟᱱᱚᱜ ᱫᱚ ᱜᱟᱱᱚᱜ -ᱟ ᱟᱜᱢᱤᱫ ᱫᱷᱟ ᱱᱚᱣᱟ ᱛᱮᱫᱚ ᱵᱟᱝ ᱜᱟᱱᱚᱜᱼᱟ ᱟᱨ ᱢᱤᱫᱴᱟᱝ